ᱦᱮᱞᱳ ᱜᱚᱝᱠᱮ ᱟᱸᱡᱚᱢᱚᱜ ᱠᱟᱱᱟ
ᱟᱸᱡᱚᱢᱚᱜ ᱠᱟᱱᱟ
ᱚ ᱦᱳᱭ ᱜᱚᱢᱠᱮ ᱡᱚᱦᱟᱨ ᱜᱮ
ᱦᱳᱭ ᱜᱚᱢᱠᱮ ᱡᱚᱦᱟᱨ ᱜᱮ
ᱱᱚᱜᱼᱭ ᱛᱚᱵᱮ ᱜᱚᱝᱠᱮ ᱪᱮᱫ ᱞᱮᱠᱟ ᱵᱮᱥ ᱵᱟᱲᱟ ᱜᱮ ᱢᱮᱱᱟᱜ ᱢᱮᱭᱟ ᱛᱚ
ᱦᱮᱸ ᱜᱚᱢᱠᱮ ᱵᱮᱥ ᱵᱟᱲᱟᱜ ᱜᱮ ᱟᱵᱮᱱ ᱜᱮ
ᱦᱳᱭ ᱟᱹᱞᱤᱧ ᱦᱚᱸ ᱱᱤᱭᱟ ᱜᱷᱟᱹᱲᱤᱡ ᱫᱚ ᱵᱮᱥ ᱵᱟᱲᱟ ᱜᱮ ᱢᱮᱱᱟᱜ ᱟᱠᱟᱫ ᱞᱤᱧᱟ ᱟᱨ ᱦᱳᱭ ᱚᱲᱟᱜ ᱠᱚᱨᱮ ᱦᱚᱸ ᱵᱮᱥ ᱵᱟᱲᱟ ᱜᱮ ᱢᱮᱱᱟᱜ ᱠᱟᱜ ᱠᱚᱣᱟ ᱟᱵᱮᱱ ᱨᱮᱱ ᱚᱲᱟᱜ ᱠᱚᱨᱮ ᱵᱮᱥ ᱵᱟᱲᱟ ᱜᱮᱭᱟ ᱜᱚ
ᱦᱳᱭ ᱜᱚᱝᱠᱮ ᱟᱹᱞᱤᱧ ᱨᱮᱱ ᱦᱚᱸ ᱚᱲᱟᱜ ᱠᱚᱨᱮ ᱫᱚ ᱡᱚᱛᱚ ᱜᱮ ᱦᱮᱸ ᱵᱮᱥ ᱵᱟᱲ ᱜᱮ ᱱᱟᱭᱛᱮ ᱱᱟᱯᱟᱭᱛᱮ ᱮᱠᱷᱚᱱ ᱦᱚᱸ ᱵᱮᱥ ᱵᱟᱲᱟ ᱜᱮ ᱢᱮᱱᱟᱜ ᱞᱮᱭᱟ
ᱟᱪᱪᱷᱟ ᱛᱚᱵᱮ ᱜᱚᱝᱠᱮ ᱚᱠᱟᱞᱮᱠᱟ ᱟᱯᱮ ᱥᱮᱱᱟᱜ ᱦᱚᱭ ᱦᱤᱸᱥᱤᱫ ᱠᱚ ᱚᱠᱟᱞᱮᱠᱟ ᱢᱮᱱᱟᱜ ᱟᱠᱟᱫᱟ ᱞᱟᱹᱭ ᱵᱮᱱ ᱥᱮ
ᱛᱚ ᱜᱚᱝᱠᱮ ᱛᱤᱦᱤᱧ ᱫᱚ ᱟᱯᱟᱛᱚᱛᱚ ᱫᱤᱱᱟᱹᱢᱟᱱ ᱫᱚ ᱟᱹᱰᱤ ᱜᱮ ᱞᱚᱞᱚᱜ ᱜᱮ ᱛᱟᱦᱮᱸ ᱠᱟᱱᱟ
ᱟᱨ ᱱᱤᱛᱚᱜ ᱫᱚ ᱠᱟᱹᱴᱤᱡ ᱴᱷᱟᱱᱰᱟ ᱜᱮ ᱵᱩᱡᱟᱹᱜ ᱠᱟᱱᱟ
ᱟᱪᱪᱷᱟ
ᱫᱟᱜ ᱨᱮᱱᱟᱜ ᱥᱚᱢᱵᱷᱚᱵᱚᱱᱟ ᱛᱟᱦᱮᱸ ᱠᱟᱱᱟᱭ ᱱᱤᱛᱚᱜ ᱫᱚ ᱟᱫᱚ ᱚᱱᱠᱟ ᱛᱚ ᱵᱟᱝ ᱧᱮᱞᱚᱜ ᱠᱟᱱᱟ ᱦᱮᱸ ᱴᱷᱤᱠ ᱴᱷᱟᱠ ᱜᱮᱭᱟ ᱮᱠᱷᱚᱱ ᱫᱚ
ᱸ ᱦᱩᱸ
ᱟᱯᱮ ᱚᱱᱛᱮ ᱫᱚ ᱜᱚᱢᱠᱮ
ᱦᱳᱭ ᱟᱞᱮ ᱥᱮᱫ ᱦᱚᱸ ᱚᱱᱠᱟ ᱜᱮ ᱫᱟᱜ ᱢᱟᱱᱮ ᱵᱟᱨ ᱵᱟᱨᱯᱮ ᱫᱤᱱ ᱞᱟᱦᱟᱭ ᱫᱟᱜ ᱵᱟᱲᱟ ᱠᱮᱫᱟ ᱟᱨ ᱱᱚᱜᱼᱚᱭ ᱛᱤᱦᱤᱱ ᱛᱤᱦᱤᱧ ᱜᱟᱯᱟ ᱫᱚ ᱟᱹᱰᱤ ᱟᱸᱴ ᱜᱮ ᱥᱤᱛᱩᱝ ᱠᱟᱱᱟ ᱥᱤᱛᱩᱝ ᱟᱹᱰᱤ ᱜᱚᱨᱚᱢ ᱩᱫᱽᱜᱟᱹᱨ ᱠᱟᱱᱟ ᱵᱟᱨᱦᱮ ᱦᱮᱸ ᱱᱚᱜᱼᱚᱭ ᱤᱧ ᱵᱟᱨᱨᱮ ᱥᱮᱫ ᱨᱤᱧ ᱫᱩᱲᱩᱵᱽ ᱟᱠᱟᱱᱟ ᱥᱤᱛᱩᱝ ᱠᱷᱟᱹᱛᱤᱨ ᱛᱮ ᱵᱟᱝ ᱵᱷᱤᱛᱨᱤ ᱨᱮᱜᱮ ᱛᱟᱦᱮᱸ ᱵᱷᱤᱛᱨᱤ ᱨᱮᱜᱮ ᱛᱟᱦᱮᱸ ᱵᱟᱝ ᱜᱟᱱᱚᱜ ᱠᱟᱱᱟ ᱚᱱᱟ ᱞᱟᱹᱜᱤᱫ ᱦᱮᱸ ᱛᱚᱵᱮ ᱜᱚᱝᱠᱮ ᱚᱱᱠᱟ ᱪᱟᱥ ᱠᱚᱫᱚ ᱚᱠᱟᱞᱮᱠᱟ ᱦᱩᱭᱩᱜ
ᱪᱟᱥᱵᱟᱥ ᱠᱚᱫᱚ ᱜᱚᱢᱠᱮ ᱟᱞᱚᱵᱮᱱ ᱞᱟᱹᱭᱟ ᱱᱤᱛᱚᱜ ᱫᱚ ᱫᱟᱜ ᱡᱟᱹᱯᱩᱫ ᱠᱚᱸᱦᱚᱸ ᱥᱮᱨᱚᱠᱚᱢ ᱵᱟᱝ ᱦᱩᱭ ᱟᱠᱟᱱᱟ ᱦᱮᱸ ᱪᱟᱥᱵᱟᱥ ᱠᱟᱹᱢᱤ ᱠᱚᱫᱚ ᱮᱠᱷᱚᱱᱳ ᱮᱛᱚᱦᱚᱵ ᱜᱮ ᱵᱟᱝ ᱦᱩᱭ ᱠᱟᱱᱟ ᱢᱤᱫ ᱫᱷᱟᱣ ᱞᱟᱹᱭ ᱠᱚᱛᱮ ᱜᱮᱞᱮ ᱮᱠᱷᱚᱱ ᱢᱟᱴ ᱠᱚᱜᱤ ᱠᱷᱮᱛ ᱠᱚᱜᱤ ᱮᱠᱷᱚᱱ ᱥᱤ ᱵᱟᱝ ᱦᱩᱭ ᱠᱟᱱᱟ ᱛᱤᱥᱮᱢ ᱥᱤᱭᱟ ᱱᱟᱭ ᱛᱮ ᱜᱚᱢᱠᱮ ᱛᱚᱵᱮ ᱜᱚᱢᱠᱮ ᱟ ᱟᱯᱮ ᱥᱮᱫ ᱫᱚ ᱮᱠᱷᱚᱱ ᱪᱮᱫ ᱞᱮᱠᱟ ᱥᱤ ᱵᱤ ᱠᱚᱫ?
ᱦᱳᱭ ᱪᱟᱥ ᱫᱚ ᱱᱚᱝᱠᱟ ᱱᱚᱜ ᱚᱭ ᱛᱚ ᱫᱟᱜ ᱡᱟᱹᱲᱤ ᱦᱚᱸ ᱵᱟᱭ ᱫᱟᱜ ᱡᱟᱹᱲᱤᱭᱟᱜᱼᱟ। ᱟᱨ ᱚᱱᱠᱟ ᱠᱟᱛᱮᱫ ᱜᱮ ᱢᱤᱫᱵᱟᱨ ᱫᱤᱱᱮ ᱫᱟᱜ ᱡᱟᱹᱲᱤ ᱞᱮᱫᱟ ᱛᱚᱠᱷᱚᱱ ᱜᱮ ᱛᱚᱠᱷᱚᱱ ᱜᱮ ᱟᱯᱷᱚᱨ ᱠᱚ ᱚᱱᱟ ᱜᱤᱰᱤ ᱦᱩᱭ ᱞᱮᱱᱟ ᱚᱱᱟ ᱱᱟᱥᱮ ᱱᱟᱥᱮ ᱩᱢᱩᱱ ᱵᱟᱲᱟ ᱟᱠᱟᱱᱟ। ᱟᱫᱚ ᱨᱚᱦᱚᱭ ᱠᱚᱫᱚ ᱦᱟᱸᱜ ᱟᱹᱣᱨᱤ ᱫᱷᱩᱨᱟᱹᱜ ᱦᱩᱭᱩᱜᱼᱟ ᱱᱚᱝᱠᱟ ᱫᱟᱜ ᱦᱚᱸ ᱵᱟᱭ ᱫᱟᱜ ᱮᱜᱼᱟ ᱚᱱᱠᱟ ᱠᱟᱛᱮᱫ ᱫᱚ ᱪᱤᱠᱟᱛᱮᱢ ᱨᱚᱦᱚᱭᱟ। ᱚᱱᱟ ᱠᱷᱮᱛ ᱠᱚᱜᱮ ᱡᱩᱫᱤ ᱵᱟᱢ ᱥᱤ ᱞᱚᱥᱚᱫ ᱫᱟ ᱪᱤᱠᱟᱛᱮᱢ ᱨᱚᱦᱚᱭᱟ ᱚᱱᱟ ᱛᱮ ᱨᱚᱦᱚᱭ ᱠᱚᱫᱚ ᱦᱟᱸᱜ ᱨᱚᱦᱚᱭ ᱠᱚᱫᱚ ᱦᱟᱸᱜ ᱟᱹᱣᱨᱤ ᱮᱛᱚᱦᱚᱵ ᱦᱩᱭᱩᱜᱼᱟ ᱦᱟᱸᱜ ᱫᱟᱜ ᱡᱟᱹᱲᱤ ᱞᱮᱠᱷᱟᱡ ᱜᱮ ᱵᱟᱹᱭ ᱵᱟᱹᱭᱛᱮ ᱟᱫᱚ ᱮᱛᱚᱦᱚᱵ ᱦᱩᱭᱩᱜᱼᱟ
ᱟᱪᱪᱷᱟ
ᱜᱚᱝᱠᱮ ᱛᱚᱵᱮ ᱢᱟᱱᱮ ᱪᱟᱥ ᱠᱚᱫᱚ ᱱᱚᱝᱠᱟ ᱪᱮᱫ ᱞᱮᱠᱟ ᱯᱮ ᱪᱟᱥ? ᱪᱮᱫ ᱠᱚᱯᱮ ᱪᱟᱥ ᱜᱮᱭᱟ?
ᱪᱟᱥ ᱫᱚ ᱜᱚᱢᱠᱮ ᱟᱫᱚ ᱤᱭᱟᱹ ᱥᱤᱡᱤᱱ ᱦᱤᱥᱟᱹᱵ ᱛᱮ ᱦᱟᱸᱜ ᱪᱟᱥ ᱦᱩᱭᱩᱜ ᱜᱮᱭᱟ। ᱟᱫᱚ ᱦᱩᱲᱩ ᱥᱤᱡᱤᱱ ᱨᱮᱫᱚ ᱦᱩᱲᱩ ᱠᱚ ᱪᱟᱥᱮᱜ ᱜᱮᱭᱟ ᱟᱨ ᱥᱚᱵᱡᱤ ᱥᱤᱡᱤᱱ ᱨᱮᱫᱚ ᱥᱚᱵᱡᱤ ᱠᱚ ᱪᱟᱥ ᱜᱮᱭᱟ ᱟᱨ ᱟᱹᱞᱩ ᱥᱤᱡᱤᱱ ᱨᱮ ᱟᱹᱞᱩ ᱠᱚ ᱪᱟᱥᱵᱟᱥᱮᱜ ᱜᱮᱭᱟ
ᱟᱪᱪᱷᱟ
ᱟᱨ
ᱚᱱᱠᱟᱜᱮ ᱮᱠᱷᱚᱱ ᱫᱟᱜ ᱡᱟᱹᱲᱤ ᱠᱚᱦᱚᱸ ᱵᱟᱝ ᱦᱩᱭᱩᱜ ᱠᱟᱱᱟ। ᱠᱷᱚᱱ ᱟᱯᱟᱛᱚᱛᱚ ᱢᱟᱴᱷ ᱠᱚᱨᱮ ᱥᱟᱨ ᱠᱚᱜᱮ ᱮᱢ ᱦᱩᱭ ᱠᱟᱱᱟ ᱠᱷᱚᱛ ᱠᱚ ᱟᱫᱚ ᱠᱷᱚᱛ ᱠᱚ ᱮᱢ ᱦᱩᱭ ᱠᱟᱱᱟ ᱫᱤᱭᱮ ᱮᱠᱷᱚᱱ ᱛᱤᱱ ᱥᱟᱹᱜᱤᱧ ᱦᱟᱸᱜ ᱫᱮᱠᱷᱟ ᱡᱟᱠ ᱠᱷᱚᱛ ᱠᱚᱜᱮ ᱮᱢ ᱦᱩᱭ ᱠᱟᱱᱟ ᱫᱤᱭᱮ ᱟᱯᱮ ᱥᱮᱫ ᱫᱚ ᱢᱟᱴᱷ ᱠᱚᱨᱮ ᱫᱚ ᱠᱷᱚᱛ ᱠᱚᱫᱚ ᱮᱢ ᱦᱩᱭ ᱠᱟᱱᱟ ᱥᱮ
ᱦᱳᱭ ᱮᱢ ᱫᱚ ᱮᱢ ᱵᱟᱲᱟ ᱦᱳᱭ ᱠᱟᱱᱟ ᱦᱸ ᱪᱟᱥ ᱦᱚᱸ ᱦᱳᱭᱳᱜ ᱠᱟᱱ ᱜᱮᱭᱟ। ᱮ ᱦᱳᱲᱳ ᱢᱟ ᱱᱚᱜ ᱚᱭ ᱫᱟᱜ ᱡᱟᱹᱲᱤ ᱠᱷᱟᱸᱛᱤᱨ ᱪᱟᱥ ᱵᱟᱝ ᱦᱩᱭ ᱠᱟᱱᱟ ᱵᱟᱠᱷᱟᱱ ᱩ ᱚᱱᱟ ᱦᱚᱸ ᱪᱟᱥ ᱦᱳᱭ ᱠᱚᱜᱼᱟ। ᱟᱨ ᱱᱚᱝᱠᱟ ᱟᱱᱟᱡ ᱯᱟᱹᱛᱤ ᱠᱚ ᱱᱚᱝᱠᱟ ᱪᱟᱥ ᱵᱟᱲᱟ ᱦᱳᱭ ᱠᱟᱱᱟ ᱛᱷᱚᱲᱟ ᱛᱷᱚᱲᱤ ᱪᱟᱥ ᱟᱠᱟᱫ ᱜᱮᱭᱟᱞᱮ ᱱᱚᱛᱮ ᱠᱟᱞᱞᱟ ᱠᱟᱱ ᱦᱚᱛᱚᱫ ᱠᱟᱱ ᱵᱮᱸᱜᱟᱲ ᱠᱟᱱ ᱠᱚᱸᱰᱷᱟ ᱠᱟᱱ ᱦᱸ ᱟᱨᱚ ᱱᱟᱛᱮ ᱜᱩᱦᱩᱢ ᱤᱭᱟᱹ ᱠᱚ ᱢᱟᱱᱮ ᱡᱚᱱᱰᱨᱟ ᱡᱚᱸᱰᱲᱟ ᱠᱚ ᱵᱚᱨᱵᱚᱴᱤ ᱠᱚ ᱱᱚ ᱢᱟᱴᱷ ᱠᱚᱨᱮ ᱢᱟᱱᱮ ᱴᱚᱸᱰᱟᱝ ᱧᱚᱜ ᱡᱟᱭᱜᱟ ᱠᱚᱨᱮ ᱫᱚ ᱚᱱᱟ ᱠᱚᱨᱮ ᱨᱚᱦᱚᱭ ᱵᱟᱲᱟ ᱟᱠᱟᱫ ᱜᱮᱭᱟ ᱱᱚᱜ ᱚᱭ ᱫᱟᱜ ᱡᱟᱹᱲᱤ ᱠᱷᱟᱹᱛᱤᱨ ᱫᱟᱜ ᱡᱟᱹᱲᱤ ᱠᱷᱟᱹᱛᱤᱨ ᱛᱮ ᱚᱱᱠᱟ ᱫᱚ ᱵᱟᱝ ᱦᱟᱨᱟᱣ ᱠᱟᱱᱟ। ᱫᱟᱜ ᱡᱟᱹᱲᱤ ᱜᱮ ᱧᱮᱞ ᱦᱩᱭᱩᱜ ᱠᱟᱱᱟ ᱡᱩᱫᱤ ᱫᱟᱜ ᱡᱟᱹᱲᱤᱭᱟ ᱫᱟᱜ ᱡᱟᱹᱲᱤ ᱞᱮᱠᱷᱟᱡ ᱜᱮ ᱱᱟᱯᱟᱭ ᱥᱟᱺᱦᱤᱡ ᱦᱟᱸᱜ ᱦᱩᱭᱩᱜᱼᱟ ᱦᱟᱸᱜ ᱦᱩ
ᱟᱪᱪᱷᱟ
ᱛᱚᱵᱮ ᱜᱚᱢᱠᱮ ᱱᱚᱝᱠᱟ ᱢᱟᱱᱮ ᱡᱚᱢ ᱠᱚᱫᱚ ᱢᱟᱱᱮ ᱪᱮᱫ ᱞᱮᱠᱟ ᱦᱩᱭᱩᱜ ᱠᱟᱱᱟ ᱢᱟᱱᱮ ᱞᱟᱦᱟᱛᱮ ᱢᱟᱱᱮ ᱪᱮᱫ ᱠᱚᱵᱚᱱ ᱡᱚᱢᱮᱫ ᱛᱟᱦᱮᱱᱟ ᱢᱟᱱᱮ ᱥᱮᱫᱟᱭ ᱟᱨ ᱱᱤᱛᱚᱜ ᱪᱮᱫ ᱠᱚᱵᱚᱱ
ᱦᱮ ᱞᱟᱦᱟ ᱛᱮᱫᱚ ᱟᱵᱚ ᱥᱟᱱᱛᱟᱲ ᱫᱚ ᱞᱟᱹᱭ ᱮ ᱠᱷᱟᱱ ᱜᱮ ᱮ ᱫᱟᱜ ᱫᱩᱞ ᱫᱟᱠᱟ ᱫᱷᱟᱱ ᱜᱮ ᱧᱟᱢ ᱠᱮᱫᱟ ᱟᱹᱞᱩ ᱵᱷᱟᱛᱮ ᱵᱟᱝᱠᱷᱟᱱ ᱫᱚ ᱟᱲᱟᱜ ᱠᱚ ᱥᱤ ᱟᱹᱜᱩ ᱠᱮᱫ ᱠᱷᱟᱱ ᱫᱚ ᱟᱲᱟᱜ ᱠᱚᱜᱮ ᱚᱱᱟ ᱠᱚ ᱡᱚᱢ ᱵᱟᱲᱟ ᱠᱟᱛᱮᱫ ᱟᱫᱚ ᱟᱨ ᱠᱟᱹᱢᱤ ᱥᱮᱫ ᱦᱟᱸᱜ ᱪᱟᱞᱟᱜ ᱦᱩᱭᱩᱜ ᱠᱟᱱ ᱛᱟᱦᱮᱸᱫ ᱦᱟ ᱱᱮᱛᱟᱨ ᱫᱚ ᱠᱟᱹᱴᱤᱡ ᱥᱟᱠᱼᱥᱚᱵᱽᱡᱤ ᱠᱚ ᱵᱟᱧ ᱡᱚᱢ ᱞᱮᱠᱷᱟᱱ ᱥᱮ ᱮᱠᱷᱚᱱ ᱫᱚ ᱵᱟᱝ ᱦᱩᱭᱩᱜ ᱠᱟᱱᱟ ᱡᱟᱜᱮ ᱮᱠᱷᱚᱱ ᱥᱚᱵᱡᱤ ᱠᱚᱨᱮᱱᱟᱜ ᱡᱟᱦᱟᱸ ᱫᱟᱢ ᱠᱚ ᱵᱟᱹᱲᱛᱤ ᱠᱟᱱᱟ ᱱᱚᱝᱠᱟ ᱜᱮ ᱡᱟᱦᱟᱸ ᱧᱟᱢᱚᱜ ᱠᱟᱱᱟ ᱡᱚᱢ ᱵᱟᱲᱟ ᱠᱚ ᱦᱩᱭᱩᱜ ᱠᱟᱱᱟ ᱦᱳᱭ ᱥᱮ ᱟᱯᱮ ᱚᱱᱛᱮ ᱫᱚ ᱪᱮᱫ ᱠᱚ ᱮᱠᱷᱚᱱ ᱡᱚᱢ ᱵᱟᱲᱟ ᱦᱩᱭᱩᱜ ᱠᱟᱱᱟ?
ᱦᱳᱭ ᱡᱚᱢ ᱫᱚ ᱢᱟᱱᱮ ᱥᱮᱫᱟᱭ ᱫᱚ ᱱᱚᱝᱠᱟ ᱡᱚᱢ ᱦᱩᱭᱩᱜ ᱠᱟᱱ ᱛᱟᱦᱮᱸᱱᱟ ᱢᱟᱱᱮ ᱟᱲᱟᱜ ᱥᱟᱠᱟᱢ ᱠᱚ ᱵᱤᱨ ᱨᱮᱱᱟᱜ ᱱᱚᱝᱠᱟ ᱟᱲᱟᱜ ᱥᱟᱠᱟᱢ ᱡᱚ ᱵᱮᱞᱮ ᱱᱚᱛᱮ ᱛᱟᱦᱮᱸ ᱠᱟᱱᱟ ᱡᱚ ᱵᱮᱞᱮ ᱠᱚᱫᱚ ᱛᱟᱦᱮᱸ ᱠᱟᱱᱟ ᱛᱟᱨᱚᱵ ᱵᱮᱞᱮ ᱛᱮᱨᱮᱞ ᱵᱮᱞᱮ ᱠᱳᱫ ᱵᱮᱞᱮ ᱱᱚᱝᱠᱟ ᱟᱲᱟᱜ ᱥᱟᱠᱟᱢ ᱠᱚ ᱟᱱᱮ ᱢᱟᱴᱷᱚ ᱟᱲᱟᱜ ᱠᱟᱹᱫᱤᱧ ᱟᱲᱟᱜ ᱱᱚᱛᱮ ᱰᱟᱝᱨᱟ ᱠᱟᱴᱟ ᱟᱲᱟᱜ ᱱᱚᱝᱠᱟ ᱟᱭᱢᱟ ᱞᱮᱠᱟᱱᱟᱜ ᱟᱲᱟᱜ ᱠᱚ ᱛᱟᱦᱮᱸ ᱠᱟᱱᱟ
ᱟᱪᱪᱷᱟ
ᱦᱳᱲᱩ ᱦᱩᱲᱳ ᱛᱮᱦᱮᱸ ᱠᱟᱱᱟ ᱵᱷᱩᱛ ᱢᱩᱲᱤ ᱦᱳᱲᱳ ᱥᱟᱜᱟᱹᱜ ᱪᱟᱣᱞᱮ ᱱᱚᱶᱟ ᱠᱚ ᱡᱚᱢ ᱦᱩᱭᱩᱜ ᱠᱟᱱ ᱛᱟᱦᱮᱸᱱᱟ ᱟᱨ ᱮᱠᱷᱚᱱ ᱫᱚ ᱱᱟᱥᱮᱭᱟᱜ ᱵᱚᱱ ᱟᱹᱨᱩᱯᱷᱮᱨᱟᱣ ᱤᱫᱤ ᱠᱟᱱᱛᱮ ᱥᱟᱨ ᱠᱚ ᱦᱮᱡ ᱟᱠᱟᱱ ᱛᱮᱸ ᱱᱤᱛ ᱫᱚ ᱟᱨᱚ ᱟᱭᱢᱟ ᱞᱮᱠᱟᱱᱟᱜ ᱦᱩᱲᱩ ᱵᱩᱱ ᱨᱚᱦᱚᱭ ᱫᱟᱵᱚᱱ ᱥᱮᱵᱩᱱ ᱨᱚᱦᱚᱭ ᱦᱩᱸ ᱟᱨ ᱤᱭᱟᱹ ᱠᱚ ᱩᱛᱩ ᱟᱱᱟᱡᱯᱟᱹᱛᱤ ᱠᱚ ᱱᱤᱛᱚᱜ ᱢᱟᱵᱚᱱ ᱦᱟᱱᱮ ᱠᱟᱞᱞᱟ ᱡᱷᱤᱸᱜᱟᱹ ᱯᱚᱴᱚᱞ ᱠᱚᱵᱚᱱ ᱡᱚᱢ ᱵᱟᱲᱟᱭᱮᱫ ᱱᱤᱛᱚᱜ ᱢᱟ ᱞᱟᱦᱟᱛᱮ ᱠᱷᱚᱱ ᱫᱚ ᱟᱭᱢᱟ ᱜᱮᱵᱚᱱ ᱵᱚᱫᱚᱞ ᱟᱠᱟᱱᱟ ᱡᱚᱢ ᱠᱚᱨᱮ ᱫᱚ
ᱦᱮᱸ ᱦᱮᱸ
ᱜᱚᱝᱠᱮ ᱛᱚᱵᱮ ᱦᱳᱭ ᱞᱮᱭᱵᱮᱱ?
ᱞᱟᱦᱟᱛᱮ ᱛᱚ ᱵᱚ ᱞᱟᱹᱭ ᱞᱮᱠᱷᱟᱱ ᱫᱚ ᱟᱵᱚ ᱥᱟᱱᱛᱟᱲ ᱠᱚᱫᱚ ᱪᱟᱥ ᱨᱮᱜᱮ ᱵᱚᱱ ᱟᱨᱠᱤ ᱱᱤᱨᱵᱷᱚᱨᱚᱜ ᱠᱟᱱ ᱛᱟᱦᱮᱸᱱᱟ ᱚᱱᱟ ᱪᱮᱛᱟᱱ ᱨᱮᱜᱮ ᱵᱚᱱ ᱛᱟᱦᱮᱱ ᱠᱟᱱ ᱛᱟᱦᱮᱸᱫ ᱪᱟᱥ ᱪᱮᱛᱟᱱ ᱨᱮᱜᱮ᱾ ᱚᱱᱟ ᱪᱟᱥ ᱠᱟᱛᱮᱜ ᱜᱮ ᱡᱟ ᱩᱰᱟᱹᱝ ᱧᱟᱢᱚᱜ ᱠᱟᱱ ᱛᱟᱦᱮᱸᱜ ᱚᱱᱟ ᱠᱚᱜᱮ ᱡᱚᱢ ᱵᱟᱲᱟ ᱦᱩᱭᱩᱜ ᱠᱟᱱ ᱛᱟᱦᱮᱸᱜ᱾ ᱟᱨ ᱱᱮᱛᱟᱨ ᱫᱚ ᱜᱮ ᱧᱮᱞᱚᱜ ᱠᱟᱱᱟ ᱡᱮ ᱪᱟᱥ ᱠᱟᱛᱮᱫ ᱦᱚᱸ ᱪᱟᱥᱼ ᱪᱮᱞᱤᱫᱚ ᱵᱟᱝᱜᱮ ᱧᱟᱢᱚᱜᱚᱜ ᱠᱟᱱᱟᱭ᱾ ᱦᱮᱸ ᱟᱹᱰᱤ ᱦᱚᱲ ᱜᱮᱠᱚ ᱟᱠᱷᱨᱤᱧᱫᱟ ᱾ ᱦᱮᱸ ᱦᱮᱸ ᱛᱟ ᱯᱚᱨᱮ ᱪᱟᱥ ᱠᱟᱛᱮ ᱱᱮᱥ ᱮᱢ ᱨᱟᱱ ᱯᱷᱟᱱ ᱵᱟᱢ ᱮᱢ ᱠᱷᱟᱱ ᱮᱠᱷᱚᱱ ᱫᱚ ᱱᱟᱸᱭ ᱡᱟᱦᱟᱸ ᱯᱷᱚᱥᱚᱞ ᱜᱮᱦᱟᱸᱜ ᱵᱟᱝ ᱧᱟᱢᱚᱜ ᱠᱟᱱᱟ ᱦᱮᱸ ᱥᱮ
ᱦᱳᱭ ᱦᱳᱭ ᱦᱳᱭ
ᱞᱟᱦᱟ ᱛᱮᱫᱚ ᱠᱷᱚᱛ ᱮᱢ ᱠᱟᱛᱮᱜ ᱜᱮ ᱟᱹᱰᱤ ᱱᱟᱯᱟᱭ ᱮᱠᱫᱚᱢ ᱢᱚᱸᱡᱽ ᱥᱟᱺᱦᱤᱡ ᱮᱠᱚᱫᱚᱢ ᱯᱷᱚᱥᱚᱞ ᱩᱰᱩᱠᱚᱜ ᱠᱟᱱ ᱛᱮ ᱚᱱᱟ ᱪᱟᱣᱞᱮ ᱡᱚᱢ ᱛᱮᱦᱚᱸ ᱟᱹᱰᱤ ᱵᱷᱟᱹᱜᱮ ᱜᱮ ᱵᱩᱡᱷᱟᱹᱜ ᱠᱟᱱ ᱛᱟᱦᱮᱸ ᱦᱮᱸ ᱦᱮᱸ ᱦᱮᱸ ᱦᱮᱸ ᱴᱷᱤᱠ ᱴᱷᱤᱠ
ᱚᱱᱟᱹ ᱫᱚ ᱮᱠᱷᱚᱱ ᱜᱤ ᱥᱟᱨ ᱨᱮᱱᱟᱜ ᱥᱮ ᱢᱟᱱᱮ ᱡᱚᱢ ᱠᱟᱛᱮ ᱦᱚᱸ ᱩᱝ ᱜᱷᱟᱹᱲᱤᱡ ᱩᱱ ᱜᱷᱟᱹᱲᱤᱡ ᱵᱤ ᱵᱟᱢ ᱛᱟᱦᱮᱱᱟ ᱥᱮ ᱵᱟᱢ ᱠᱟᱹᱢᱤ ᱫᱟᱲᱮᱭᱟᱜᱼᱟ ᱩᱱ ᱜᱷᱟᱹᱲᱤ ᱟᱨ ᱞᱟᱦᱟ ᱛᱮᱱᱟᱜ ᱫᱚ ᱢᱟᱱᱮ ᱢᱤᱫ ᱫᱷᱟᱣᱮᱢ ᱡᱚᱢ ᱞᱮᱠᱷᱟᱹᱱ ᱥᱮᱜᱮ ᱜᱚᱴᱟ ᱥᱤᱧ ᱟᱫᱚᱢ ᱛᱟᱦᱮᱸ ᱫᱟᱲᱮᱭᱟᱜᱼᱟ ᱠᱟᱹᱢᱤ ᱫᱟᱲᱮᱭᱟᱜᱼᱟᱢ ᱡᱳᱨ ᱦᱚ ᱚᱱᱟ ᱨᱮᱱᱟᱜ ᱫᱚ ᱛᱟᱦᱮᱸ ᱠᱟᱱᱟ ᱫᱟᱨᱮ ᱨᱮᱱᱟᱜ ᱨᱟᱥ ᱟᱨ ᱱᱤᱛᱽ ᱫᱚ ᱡᱚᱛᱚ ᱥᱟᱨ ᱨᱮᱱᱟᱜ ᱡᱳᱨ ᱛᱮ ᱦᱳᱭᱳᱜ ᱠᱟᱱᱟ ᱥᱮ ᱟᱫᱚ ᱚᱱᱟ ᱦᱚᱛᱮᱡ ᱛᱮ ᱚᱱᱠᱟ ᱫᱟᱲᱮ ᱠᱚ ᱵᱟᱝ ᱛᱟᱦᱮᱱ ᱠᱟᱱᱟ ᱱᱮᱛᱟᱨ ᱫᱚ ᱚᱱᱠᱟ ᱵᱚᱫᱚᱞ ᱪᱟᱞᱟᱜ ᱠᱟᱱᱟ
ᱦᱳᱭ ᱦᱳᱸ ᱱᱮᱛᱟᱨ ᱫᱚ ᱟᱵᱟᱨ ᱠᱮᱢᱤᱠᱮᱞ ᱥᱤᱥᱴᱮᱢ ᱛᱚ ᱠᱮᱢᱤᱠᱮᱞ ᱛᱮ ᱟᱹᱰᱤ ᱡᱚᱢᱟᱜ ᱠᱚ ᱡᱚᱢ ᱠᱟᱛᱮ ᱟᱵᱟᱨ ᱢᱟᱱᱮ ᱵᱤ ᱵᱤ ᱡᱤᱱᱤᱥᱴᱟᱜ ᱫᱚ ᱟᱹᱰᱤ ᱴᱟᱹᱭ ᱟᱹᱰᱤ ᱜᱷᱟᱹᱲᱤᱡ ᱫᱚ ᱵᱟᱢ ᱛᱟᱦᱮᱱ ᱠᱟᱱᱟ ᱡᱚᱢ ᱠᱮᱫᱟ ᱵᱚᱱ ᱮᱫ ᱮᱠ ᱜᱷᱚᱱᱴᱟ ᱯᱚᱨ ᱜᱮ ᱦᱟᱸᱜ ᱟᱨᱚ ᱨᱮᱸᱜᱮᱡᱮᱫ ᱵᱚᱱᱟ
ᱦᱳᱭ
ᱟᱹᱰᱤ ᱠᱷᱮᱛᱨᱮ ᱠᱷᱚᱱ ᱟᱫᱳ ᱡᱷᱚᱛᱚ ᱡᱤᱱᱤᱥ ᱜᱮᱛᱚ ᱮᱠᱷᱚᱱ ᱪᱟᱥ ᱵᱟᱥ ᱨᱮ ᱞᱟᱹᱭ ᱞᱮᱠᱷᱟᱱ ᱫᱚ ᱡᱷᱚᱛᱚ ᱪᱟᱥ ᱨᱮᱜᱮ ᱨᱟᱱ ᱠᱚ ᱵᱤᱥ ᱠᱚᱫᱚ ᱮᱢ ᱛᱮᱜᱮ ᱦᱩᱭᱩᱜ ᱠᱟᱱᱟ ᱵᱟᱝᱠᱷᱟᱱ ᱫᱚ ᱩᱱᱠᱩ ᱪᱟᱹᱥᱤ ᱠᱚᱣᱟᱜ ᱦᱚᱸ ᱞᱚᱥᱚᱜ ᱠᱟᱱᱟ ᱩᱱᱠᱩ ᱡᱩᱫᱤ ᱵᱟᱝᱠᱚ ᱮᱢ ᱠᱷᱟᱱ ᱯᱷᱚᱥᱚᱞ ᱵᱟᱝᱠᱚ ᱧᱟᱢᱫᱟ ᱟᱨ ᱯᱷᱚᱥᱚᱞ ᱠᱚ ᱧᱟᱢᱮᱫ ᱠᱷᱟᱱ ᱫᱚ ᱟᱵᱚ ᱠᱤᱨᱤᱧ ᱠᱟᱛᱮᱫ ᱡᱟᱦᱟᱸᱭ ᱵᱚᱱ ᱡᱚᱢᱫᱟ ᱩᱱᱠᱩ ᱦᱚᱲᱢᱚ ᱨᱮ ᱵᱟᱹᱲᱤᱡᱚᱜ ᱠᱟᱱᱟ
ᱦᱚᱸ ᱟᱨ ᱟᱨ ᱜᱚᱝᱠᱮ ᱱᱚᱜᱼᱚᱭ ᱯᱚᱨᱚᱵᱽ ᱡᱟᱦᱟᱸ ᱯᱟᱨᱚᱢᱮᱱ ᱫᱚ ᱡᱟᱦᱟᱸ ᱠᱚ ᱞᱟᱹᱭᱫᱟ ᱟᱢᱵᱟᱵᱚᱛᱤ ᱯᱚᱨᱚᱵᱽ ᱢᱟᱱᱮ ᱚᱱᱟ ᱟᱢᱵᱟ ᱵᱚᱛᱤ ᱯᱚᱨᱚᱵᱽ ᱨᱮᱫᱚ ᱪᱮᱫ ᱠᱚ ᱡᱚᱢ ᱵᱟᱲᱟ ᱦᱩᱭᱮᱱ ᱜᱮᱭᱟ
ᱟᱢᱵᱚᱛᱤ ᱯᱚᱨᱚᱵᱽ ᱨᱮᱫᱚ ᱱᱚᱝᱠᱟᱱ ᱡᱚᱼ ᱵᱤᱞᱤ ᱠᱚ ᱡᱟᱦᱟᱸ ᱡᱚ ᱵᱤᱞᱤ ᱠᱚ ᱠᱟᱱᱴᱷᱟᱲ ᱠᱚ ᱩᱞ ᱠᱚ ᱚᱱᱟ ᱠᱚ ᱥᱚᱥᱟ ᱠᱚ ᱫᱚᱢᱮ ᱟᱨᱠᱤ ᱟᱹᱜᱩ ᱦᱩᱭᱱᱟ ᱡᱚᱢ ᱠᱚ ᱦᱩᱭᱱᱟ ᱟᱨ ᱟᱢᱵᱟᱵᱚᱛᱤ ᱨᱮᱫᱚ ᱟᱫᱚ ᱚᱱᱟ ᱠᱚᱜᱮ ᱠᱚ ᱡᱚᱢᱟ ᱛᱚ
ᱦᱳᱭ ᱦᱳᱭ
ᱟᱢᱵᱟᱵᱚᱛᱤ ᱨᱮ ᱚᱠᱟ ᱚᱠᱟ ᱥᱮᱫ ᱦᱚᱸ ᱧᱮᱞᱚᱜ ᱜᱮᱭᱟ ᱥᱮᱸᱫᱽᱨᱟ ᱠᱚ ᱪᱟᱞᱟᱜ ᱜᱮᱭᱟ
ᱦᱳᱭ ᱦᱳᱭ ᱦᱳᱭ ᱥᱮᱸᱫᱽᱨᱟ ᱪᱟᱞᱟᱜ ᱦᱩᱭᱩᱜ ᱜᱮᱭᱟ ᱟᱞᱮ ᱥᱮᱱ ᱞᱮᱱ ᱥᱮᱸᱫᱽᱨᱟ ᱥᱩᱠᱨᱤ ᱥᱮᱸᱫᱽᱨᱟ ᱡᱚ ᱵᱤᱞᱤ ᱢᱟ ᱡᱚᱢ ᱦᱩᱭᱮᱱ ᱜᱮ ᱥᱮᱛᱟᱜ ᱨᱮ ᱠᱟᱱᱴᱷᱟᱲ ᱠᱚ ᱠᱷᱮᱡᱩᱨ ᱠᱚ ᱛᱟᱞᱮ ᱠᱚ ᱱᱚᱣᱟ ᱥᱚᱥᱚ ᱠᱚ ᱚᱱᱟ ᱠᱚ ᱚᱱᱠᱟᱱᱟᱜ ᱡᱚᱵᱤᱞᱤ ᱠᱚᱢᱟ ᱡᱚᱢ ᱜᱮ ᱦᱩᱭᱮᱱ ᱢᱮ ᱟᱨᱦᱚᱸ ᱱᱚ ᱟᱞᱮᱥᱮᱫ ᱫᱚ ᱱᱚᱜᱼᱚᱭ ᱥᱮᱸᱫᱽᱨᱟ ᱞᱮ ᱪᱟᱞᱟᱣ ᱵᱟᱲᱟᱜ ᱜᱮᱭᱟ ᱥᱮᱸᱫᱽᱨᱟ ᱞᱮ ᱥᱮᱱ ᱞᱮᱱ ᱜᱮᱭᱟ ᱧᱟᱢ ᱞᱮᱫ ᱠᱚᱜᱮ ᱜᱮᱭᱟᱞᱮ ᱡᱤᱭᱟᱹᱞᱤ ᱠᱚ ᱩᱱᱠᱩ ᱠᱩᱞᱟᱹᱭ ᱠᱚ ᱜᱩᱰᱩ ᱠᱚ ᱟᱨᱦᱚ ᱠᱚ ᱛᱟᱦᱮᱸ ᱠᱟᱱ ᱜᱮᱭᱟ ᱚᱱᱠᱟᱱ ᱪᱮᱬᱮ ᱪᱩᱯᱲᱤ ᱦᱩᱰᱤᱧ ᱦᱩᱰᱤᱧ ᱡᱤᱭᱟᱹᱞᱤ ᱠᱚ ᱜᱚᱡᱜᱩᱭᱟ ᱦᱩᱭ ᱞᱮᱱ ᱜᱮᱭᱟ ᱩᱱᱠᱩ ᱠᱚ ᱡᱚᱢ ᱵᱟᱲᱟ ᱦᱩᱭᱮᱱ ᱜᱮᱭᱟ ᱢᱟᱱᱟᱣ ᱜᱮᱭᱟᱞ ᱟᱞ ᱥᱮᱫ ᱫᱚ ᱵᱷᱟᱜᱤ ᱜᱮ ᱦᱮᱸ ᱦᱮᱸ
ᱫᱮ ᱱᱚᱛᱮ ᱦᱚᱸ ᱠᱤᱪᱷᱩ ᱠᱤᱪᱷᱩ ᱦᱚᱲ ᱫᱚ ᱪᱟᱞᱟᱜ ᱜᱮᱭᱟ ᱠᱚ ᱦᱮᱸ ᱥᱮ ᱟᱨ ᱠᱤᱪᱷᱩ ᱠᱤᱪᱷᱩ ᱦᱚᱲ ᱫᱚ ᱮᱠᱷᱚᱱ ᱫᱚ ᱟᱢᱵᱟᱵᱚᱛᱤ ᱫᱚ ᱚᱲᱟᱜ ᱠᱚᱨᱮ ᱠᱚ ᱢᱟᱱᱟᱣᱫᱟ ᱵᱟᱠᱷᱟᱱ ᱫᱚ ᱞᱟᱦᱟ ᱛᱮᱫᱚ ᱡᱷᱚᱛᱚ ᱦᱚᱲ ᱜᱮ ᱢᱟᱱᱮ ᱥᱮᱸᱫᱽᱨᱟ ᱠᱚ ᱪᱟᱞᱟᱜ ᱜᱮᱛᱮ
ᱦᱳᱭ
ᱪᱤᱠᱟᱹᱛᱮ ᱥᱮᱸᱫᱽᱨᱟ ᱟᱵᱚᱛᱤ ᱨᱮᱫᱚ ᱡᱷᱚᱛᱚ ᱥᱟᱱᱟᱢ ᱦᱚᱲ ᱜᱮᱠᱚ ᱪᱟᱞᱟᱜ ᱜᱮᱛᱮ ᱫᱟᱜ ᱨᱮᱠᱚ ᱩᱰᱩᱠ ᱮᱮᱱ ᱜᱮ ᱛᱩᱯᱩ ᱯᱷᱟᱨᱪᱟ ᱠᱟᱛᱮᱫ ᱯᱤᱴᱷᱟᱹ ᱞᱮ ᱞᱟᱴᱟᱜᱼᱟ ᱡᱚᱼ ᱵᱤᱞᱤ ᱠᱚᱠᱚ ᱡᱚᱢ ᱠᱮᱫᱟ ᱟᱨ ᱠᱚ ᱪᱟᱞᱟᱣᱮᱱᱟ ᱥᱮᱸᱫᱽᱨᱟ ᱟᱨ ᱡᱚᱢᱟᱜ ᱛᱮᱱᱟᱜ ᱠᱚ ᱜᱷᱮᱸᱴ ᱤᱫᱤ ᱠᱮᱫᱟ ᱚᱱᱛᱮ ᱨᱮᱜᱮ ᱠᱚ ᱡᱚᱢ ᱠᱮᱫᱟ ᱦᱮᱡ ᱥᱚᱢᱚᱭ ᱫᱚ ᱟᱫᱚ ᱦᱟᱱᱮ ᱟᱹᱭᱩᱵ ᱮᱠᱫᱚᱢ ᱛᱟᱨᱟᱥᱤᱧ ᱠᱚ ᱦᱤᱡᱩᱜᱼᱟ ᱛᱟᱨᱟᱥᱤᱧ ᱦᱮᱡ ᱠᱟᱛᱮᱫ ᱟᱫᱚ ᱡᱟ ᱥᱮᱸᱫᱽᱨᱟ ᱡᱤᱞ ᱠᱚ ᱛᱟᱦᱮᱸᱱᱟ ᱚᱱᱟ ᱥᱮᱸᱫᱽᱨᱟ ᱡᱤᱞ ᱠᱚᱠᱚ ᱡᱚᱢᱟ
ᱦᱮᱸ ᱦᱮᱸ ᱮᱠᱷᱚᱱ ᱫᱚ ᱩᱱᱟᱹᱜ ᱫᱚ ᱵᱟᱝᱠᱚ ᱥᱮᱸᱫᱽᱨᱟᱭᱮᱫᱼᱟ ᱥᱮ ᱡᱚᱛᱚ ᱜᱮ ᱩᱞ ᱠᱚᱦᱚᱸ ᱡᱮᱢᱚᱱ ᱟᱵᱚ ᱠᱤᱨᱤᱧ ᱠᱟᱛᱮᱫ ᱜᱮᱵᱚᱱ ᱡᱚᱢ ᱮᱫᱟ ᱩᱞ ᱠᱟᱱᱴᱷᱟᱲ ᱠᱟᱱ ᱡᱟᱦᱟᱸ ᱡᱚᱵᱤᱞᱤ ᱠᱟᱱ ᱮᱠᱷᱚᱱ ᱫᱚ ᱚᱱᱠᱟ ᱩᱱᱫᱤᱱ ᱫᱚ ᱦᱟᱱᱮ ᱵᱤᱨ ᱠᱷᱚᱡ ᱵᱚᱱ ᱟᱹᱜᱩᱭᱮᱫ ᱛᱟᱦᱮᱸᱱᱟ ᱵᱤᱨ ᱨᱮᱫᱚ ᱵᱤᱨ ᱨᱮᱱᱟᱜ ᱡᱚᱢ ᱵᱚᱨᱥᱟ ᱱᱤᱨᱵᱷᱚᱨ ᱠᱚᱵᱚᱱ ᱛᱟᱦᱮᱱ ᱠᱟᱱ ᱛᱟᱦᱮᱸ ᱡᱚᱢ ᱞᱟᱹᱜᱤᱫ ᱛᱮ᱾ ᱛᱚᱠᱷᱚᱱ ᱫᱚ ᱵᱤᱨ ᱠᱷᱚᱱ ᱠᱷᱚᱱ ᱵᱚᱱ ᱟᱹᱜᱩᱭᱮᱫ ᱛᱟᱸᱦᱮᱱᱟ ᱟᱨ ᱱᱤᱛ ᱫᱚ ᱦᱟᱱᱮ ᱥᱟᱱᱟᱢᱟᱜ ᱜᱮᱵᱚᱱ ᱠᱤᱨᱤᱧ ᱮᱫᱟ᱾ ᱥᱮᱸᱫᱽᱨᱟ ᱠᱚᱦᱚᱸ ᱩᱱᱟᱹᱜ ᱵᱟᱝᱵᱚᱱ ᱪᱟᱞᱟᱜ ᱠᱟᱱᱟ ᱛᱚᱠᱷᱚᱱ ᱫᱚ ᱥᱮᱸᱫᱽᱨᱟ ᱠᱟᱛᱮᱜ ᱜᱮᱵᱚᱱ ᱟᱜᱩ ᱚᱱᱠᱟ ᱥᱮᱛᱟᱜ ᱨᱮ ᱡᱚ ᱵᱤᱞᱚᱢ ᱡᱚᱢ ᱠᱮᱫᱟ ᱟᱨ ᱫᱤᱱᱩᱢᱟᱱ ᱵᱮᱲᱟ ᱫᱚ ᱥᱮᱸᱫᱽᱨᱟᱢ ᱥᱮᱱ ᱮᱱᱟ ᱟᱨ ᱚᱱᱟ ᱠᱚᱜᱮ ᱟᱹᱩᱵ ᱵᱮ ᱯᱮᱲᱟ ᱫᱚ ᱩᱛᱩ ᱵᱟᱲᱟ ᱠᱟᱛᱮᱫ ᱠᱤᱝᱵᱟ ᱱᱚᱝᱠᱟ ᱯᱤᱴᱷᱟᱹ ᱞᱟᱴᱷᱟ ᱠᱟᱛᱮᱫ ᱵᱚᱱ ᱡᱚᱢ ᱛᱟᱸᱱᱟ᱾ ᱱᱮᱛᱟᱨ ᱫᱚ ᱚᱱᱠᱟ ᱫᱚ ᱩᱱᱟᱹᱜ ᱵᱟᱝᱵᱚᱱ ᱧᱮᱞ ᱧᱟᱢᱟ ᱚᱱᱟ ᱠᱚ᱾ ᱦᱮᱸ ᱜᱚᱢᱠᱮ ᱚᱠᱛᱚ ᱠᱚᱦᱚᱸ ᱟᱭᱢᱟ ᱯᱚᱞᱚᱢ ᱜᱚᱫ ᱮᱱ ᱜᱮᱭᱟ᱾
ᱦᱮᱸ ᱦᱮᱸ
ᱦᱮᱸ ᱦᱳᱭ ᱦᱳᱭ ᱜᱚᱝᱠᱮ ᱥᱟᱹᱜᱩᱱ ᱧᱤᱫᱟᱹ ᱥᱟᱹᱜᱩᱱ ᱧᱤᱫᱟᱹ᱾ ᱦᱳᱭ ᱢᱟ ᱛᱚᱵᱮ ᱦᱮᱸ